ᱦᱮᱸ ᱜᱚᱝᱠᱮ ᱞᱳ᱾
ᱦᱳᱭ ᱡᱚᱦᱟᱨ ᱜᱮ᱾ ᱦᱳᱭ ᱦᱳᱭ ᱨᱚᱲ ᱠᱚᱫᱚ ᱱᱟᱯᱟᱭ ᱜᱮ ᱟᱸᱡᱚᱢᱚᱜ ᱠᱟᱱᱟ᱾
ᱦᱮᱸ ᱱᱟᱯᱟᱭ ᱜᱮ ᱟᱸᱡᱚᱢᱚᱜ ᱠᱟᱱᱟ ᱨᱚᱲ ᱠᱚ᱾
ᱟᱪᱪᱷᱟ ᱦᱳᱭ ᱛᱚ᱾ ᱟᱫᱚ ᱚᱱᱟᱜᱮ ᱮᱸᱫ ᱢᱮᱱ ᱫᱚ ᱪᱮᱜ ᱠᱚ ᱛᱟᱦᱞᱮ ᱪᱤᱠᱟᱹ ᱵᱟᱲᱟ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱱᱟᱦᱜ᱾
ᱱᱤᱛᱳ ᱱᱚᱜ-ᱚᱭ ᱫᱟᱜ ᱢᱟᱹᱲᱤ ᱠᱚ ᱧᱩ ᱵᱟᱲᱟ ᱠᱟᱛᱮᱜ ᱦᱮᱡ ᱦᱩᱭ ᱠᱟᱱᱟ ᱠᱟᱹᱴᱤᱡ ᱫᱩᱲᱩᱵ ᱡᱤᱨᱟᱹᱣ ᱵᱟᱲᱟ ᱦᱩᱭᱩᱜ ᱠᱟᱱᱟ᱾ ᱵᱟᱹᱦᱟᱹᱲ ᱥᱮᱫ ᱨᱮᱜᱮ ᱦᱮᱡ ᱦᱩᱭ ᱠᱟᱱᱟ᱾
ᱚ ᱟᱪᱪᱷᱟ ᱦᱳᱭ ᱛᱚ᱾ ᱡᱟᱭᱦᱳᱠ ᱮᱸᱫ
ᱛᱚᱵᱮ ᱟᱵᱮᱱ ᱫᱚ ᱪᱮᱤᱠᱟᱭ ᱫᱟᱵᱮᱱ?
ᱮᱸ ᱟᱹᱞᱤᱧ ᱫᱚ ᱱᱟᱦᱟᱜ ᱱᱤᱛᱚᱜ ᱫᱚ ᱪᱤᱠᱟᱹ ᱵᱚᱞᱛᱮ ᱫᱚ ᱱᱤᱛᱚᱜ ᱫᱚ ᱠᱟᱰᱟ ᱞᱤᱧ ᱟᱲᱟᱜ
ᱦᱚᱱᱮ ᱛᱚ᱾
ᱦᱚᱳᱭ ᱟᱫᱚ ᱩᱱᱠᱩ ᱠᱚᱦᱚᱸ ᱱᱤᱦᱟᱹᱛᱤ ᱟᱲᱟᱜ ᱢᱟ ᱱᱤᱦᱟᱹᱛᱤ ᱞᱟᱹᱠᱛᱤ ᱠᱟᱱ ᱜᱮ᱾
ᱦᱮᱸ ᱛᱚ ᱵᱟᱠᱷᱟᱱ ᱟᱹᱥᱩᱞ ᱠᱟᱠᱚ ᱠᱷᱟᱡ ᱫᱚ ᱟᱫᱚ ᱩᱱᱠᱩ ᱡᱚᱢ ᱮᱢ ᱫᱚ ᱞᱟᱜᱟᱜ ᱜᱮᱭᱟ ᱥᱚ ᱵᱟᱝᱟᱢ᱾
ᱦᱳᱭ ᱦᱳ᱾
ᱮᱸ ᱫᱤᱭᱮ ᱯᱚᱨ ᱛᱤᱦᱮᱧ ᱫᱚ ᱫᱟᱜ ᱡᱟᱹᱲᱤ ᱞᱮᱫᱟᱭ ᱥᱮ ᱵᱟᱝ ᱚᱱᱛᱮ ᱫᱚ?
ᱮᱸ ᱥᱮᱛᱟᱜ ᱜᱷᱟᱹᱲᱤᱡ ᱢᱤᱜ ᱜᱷᱟᱹᱲᱤᱡ ᱮ ᱫᱟᱜ ᱡᱟᱹᱲᱤ ᱵᱟᱲᱟ ᱠᱮᱫᱟ ᱟᱫᱚ ᱱᱤᱛᱚᱜ ᱫᱚ ᱱᱟ ᱯᱟᱠᱟ ᱧᱚᱜ ᱠᱟᱫᱟ᱾
ᱦᱮᱸ
ᱟᱫᱚ ᱱᱤᱛᱚᱜ ᱢᱟᱛᱚ ᱫᱟᱜ ᱡᱟᱹᱲᱤ ᱥᱚᱢᱚᱭ ᱠᱟᱱ ᱜᱮᱭᱟ᱾
ᱦᱩᱸ
ᱵᱟᱭ ᱫᱟᱜ ᱵᱟᱲᱟ ᱵᱟᱭ ᱫᱟᱜ ᱡᱟᱹᱲᱤ ᱵᱟᱲᱟ ᱞᱮᱠᱷᱟᱱ ᱦᱚᱸ ᱵᱟᱝ ᱦᱩᱭᱩᱜ ᱛᱟᱵᱚᱱᱟ ᱦᱮᱸᱥᱮ ᱵᱟᱝ᱾
ᱦᱮᱸ ᱛᱚ ᱟᱠᱷᱟᱱ᱾
ᱦᱚᱭ ᱟᱫᱚ ᱱᱟᱦᱟᱜ ᱜᱚᱝᱠᱮ ᱢᱮᱱᱫᱚ ᱛᱮᱦᱧ ᱫᱚ ᱚᱠᱟᱴᱟᱜ ᱥᱟᱛᱟᱢ ᱵᱟᱨᱮ ᱛᱮᱞᱟᱝ ᱨᱚᱯᱚᱲᱚᱜᱼᱟ ᱚᱱᱟᱜᱮ ᱡᱩᱫᱤ ᱟᱵᱮᱱ ᱴᱷᱮᱱ ᱢᱮᱱᱟᱜ ᱠᱷᱟᱱ ᱢᱮᱱᱫᱚ ᱥᱟᱛᱟᱢ ᱥᱟᱵ ᱮᱸ ᱠᱟᱛᱮᱫ ᱜᱮ ᱨᱚᱯᱚᱲ ᱞᱮᱱᱠᱷᱟᱱ ᱜᱮ ᱟᱹᱰᱤᱜᱮ ᱱᱟᱯᱟᱭᱚᱜ ᱛᱟᱞᱟᱝᱟ ᱦᱳᱭᱥᱮ᱾
ᱦᱮᱸ᱾
ᱦᱚᱭ ᱢᱟ ᱡᱩᱫᱤ ᱟᱵᱮᱱ ᱴᱷᱮᱱ ᱚᱱᱠᱟ ᱢᱮᱱᱟᱜ ᱠᱷᱟᱱ ᱢᱟ ᱞᱟᱹᱭ ᱥᱟᱰᱮ ᱵᱮᱱ ᱾
ᱚᱱᱟ ᱜᱮ ᱥᱮ
ᱦᱚᱜᱼᱚ
ᱪᱮᱜ ᱵᱟᱨᱛᱮ ᱟᱸ
ᱟᱪᱪᱷᱟ ᱚᱝᱠᱟ ᱩᱭᱦᱟᱹᱨ ᱨᱮ ᱵᱟᱭ ᱦᱤᱡᱩᱜ ᱠᱟᱱ ᱛᱟᱵᱮᱱᱟ?
ᱢᱟᱱᱮ ᱩᱭᱦᱟᱹᱨ ᱦᱤᱡᱩᱜ ᱚᱱᱟ ᱱᱤᱭᱮ ᱠᱤᱪᱷᱩ ᱵᱟᱲᱟᱭ ᱫᱚᱨᱠᱟᱨ ᱥᱮ᱾
ᱦᱳᱭ ᱦᱳᱭ ᱮᱠᱫᱚᱢ ᱮᱠᱫᱚᱢ ᱮᱠᱫᱚᱢ ᱾ ᱟᱫᱚ ᱵᱟᱲᱟᱭ ᱢᱟ ᱱᱤᱦᱟᱹᱛᱤ ᱞᱟᱜᱟᱜ ᱜᱮᱭᱟ ᱦᱚᱭᱛᱚ ᱵᱟᱨ ᱯᱮ ᱠᱟᱛᱷᱟ ᱨᱚᱲ ᱞᱟᱹᱜᱤᱫ ᱢᱟ ᱦᱳᱭᱛᱚ ᱦᱚᱨ ᱢᱚᱪᱟ ᱠᱷᱚᱱ ᱫᱚ, ᱢᱚᱪᱟ ᱠᱷᱚᱱ ᱫᱚ ᱟᱹᱰᱤ ᱨᱚᱠᱚᱢᱟᱜ ᱠᱟ ᱛᱷᱟ ᱨᱚᱲ ᱩᱰᱩᱠᱚᱜᱼᱟ ᱢᱮᱱᱠᱷᱟᱱ ᱢᱤᱫᱴᱮᱱ ᱮ ᱡᱟᱦᱟᱸᱴᱟᱜ ᱥᱚᱢᱚᱱᱫᱷᱮ ᱨᱚᱲ ᱦᱩᱭᱩᱜᱼᱟ ᱚᱱᱟ ᱥᱚᱢᱚᱱᱫᱷᱮ ᱱᱤᱦᱟᱹᱛᱤ ᱵᱟᱲᱟᱭ ᱞᱟᱹᱠᱛᱤᱭᱟ ᱦᱮᱸ ᱥᱮ ᱵᱟᱝ ᱾
ᱦᱩᱸ
ᱟ ᱵᱟᱲᱟᱭ ᱵᱟᱝ ᱛᱟᱦᱮᱸ ᱞᱮᱱᱠᱷᱟᱱ ᱫᱚ ᱵᱟᱭ ᱜᱟᱱᱚᱜᱼᱟ ᱾
ᱦᱩᱸ ᱟ ᱠᱟᱨᱟᱢ ᱵᱤᱱᱛᱤ ᱠᱚᱨᱮᱱᱟᱜ ᱠᱤᱪᱷᱩ ᱜᱟᱱ ᱵᱟᱲᱟᱭᱟᱵᱮᱱ?
ᱦᱚ ᱚᱱᱟ ᱠᱚ ᱟᱸ ᱵᱟᱨᱮ ᱛᱮᱫᱚ ᱢᱤᱫ ᱠᱟᱨ ᱞᱤᱧ ᱵᱟᱲᱟᱭᱟ ᱫᱚᱢᱮ ᱮᱠᱴᱟ ᱫᱚ ᱵᱟᱹᱞᱤᱧ ᱵᱟᱲᱟᱭᱟ ᱱᱟᱦᱟᱜ ᱾
ᱦᱮᱸ ᱢᱟᱱᱮ ᱳᱭ ᱨᱚᱠᱚᱢ ᱜᱮ ᱢᱤᱫ ᱵᱟᱨ ᱜᱮ ᱚᱱᱟ ᱪᱮᱞᱮᱠᱟ ᱠᱟᱛᱮᱜ ᱠᱚ ᱢᱟᱱᱮ ᱦᱩᱭ ᱞᱮᱱᱟ ᱫᱷᱟᱹᱨᱛᱤ ᱠᱚ ᱪᱮᱜ ᱠᱚ ᱚᱱᱟ
ᱦᱳᱭ ᱦᱳᱭ ᱦᱳᱭ ᱮᱠᱫᱚᱢ ᱮᱠᱫᱚᱢ ᱟᱫᱚ ᱱᱟᱦᱟᱜ ᱜᱚᱝᱠᱮ ᱟᱫᱚ ᱡᱟᱭᱦᱳᱠ ᱛᱟᱦᱞᱮ ᱢᱮᱱᱫᱚ ᱮᱸ ᱠᱟᱨᱟᱢ ᱵᱟᱨᱮ ᱛᱮᱜᱮ ᱛᱮᱦᱤᱧᱟᱜ ᱥᱟᱛᱟᱢ ᱫᱚ ᱱᱟᱦᱟᱜ ᱞᱟᱝ ᱫᱚᱦᱚᱭᱮᱫ ᱫᱚᱦᱚ ᱠᱮᱫᱟ ᱥᱮ ᱪᱮᱫ?
ᱦᱮᱸ ᱦᱮᱸ ᱠᱟᱨᱟᱢ ᱵᱟᱨᱮ ᱛᱮᱜᱮᱜ ᱛᱟ-ᱛᱟᱦᱮᱸ ᱚᱪᱚᱣᱟᱱ ᱛᱮᱦᱤᱧᱟᱜ ᱫᱚ ᱾
ᱟᱪᱪᱷᱟ ᱦᱚᱭ ᱮᱸ ᱜᱚᱝᱠᱮ ᱛᱟᱦᱞᱮ ᱮᱸ ᱠᱟᱨᱟᱢ ᱵᱟᱨᱮᱛᱮ ᱞᱟᱹᱭ ᱞᱟᱦᱟ ᱚᱠᱛᱚ ᱨᱮ ᱱᱟᱦᱟᱜ ᱢᱤᱫ ᱫᱷᱟᱣ ᱞᱤᱧ ᱞᱟᱹᱭᱟ ᱮᱸ ᱠᱟᱨᱟᱢ ᱫᱚ ᱱᱟᱦᱟᱸᱜ ᱟᱵᱚᱣᱟᱜ ᱱᱤᱛᱚᱜ ᱫᱚ ᱱᱟᱦᱟᱜ ᱢᱟᱱᱮ ᱱᱤ ᱱᱤᱛᱳᱜ ᱨᱮᱱᱟᱜ ᱫᱚ ᱵᱟᱝ ᱠᱟᱱ ᱛᱟᱵᱚᱱᱟ ᱱᱤᱭᱟᱹ ᱠᱚᱫᱚ᱾
ᱦᱮᱸ ᱱᱤᱭᱟᱹ ᱟᱹᱰᱤ ᱯᱟᱹᱦᱤᱞ ᱡᱩᱜᱽ ᱱᱟᱜ
ᱦᱚᱭ ᱦᱚᱭ ᱟᱫᱚ ᱟᱵᱚ ᱢᱟᱹᱱᱢᱤ ᱱᱤᱛᱚᱜ ᱧᱮᱞᱚᱜᱚᱜ ᱠᱟᱱᱟ ᱡᱮ ᱦᱮᱸ ᱟᱹᱰᱤ ᱜᱚᱴᱟᱝ ᱚᱠ ᱮᱸ ᱟᱹᱰᱤ ᱜᱚᱴᱟᱝ ᱴᱚᱴᱷᱟ ᱨᱮᱜᱮ ᱟᱵᱚᱣᱟᱜ ᱱᱤᱭᱟᱹ ᱠᱟᱨᱟᱢ ᱯᱚᱨᱚᱵᱽ ᱠᱚ ᱫᱚᱦᱚ ᱫᱟᱲᱮᱭ ᱠᱟᱫᱟ ᱟᱨ ᱟᱹᱰᱤ ᱜᱚᱴᱟᱝ ᱴᱚᱴᱷᱟ ᱨᱮᱜᱮ ᱟᱵᱚ ᱱᱤᱭᱟ ᱠᱟᱨᱟᱢ ᱯᱚᱨᱚᱵᱽ ᱵᱟᱠᱚ ᱫᱚᱦᱚ ᱫᱟᱲᱮᱭ ᱠᱟᱫ ᱛᱟᱵᱚᱱᱟ ᱾
ᱦᱮᱸ᱾
ᱦᱳᱭ ᱟᱫᱚ ᱚᱱᱟ ᱞᱮᱠᱟᱛᱮ ᱱᱚᱣᱟ ᱦᱚᱸ ᱜᱚᱝᱠᱮ ᱢᱮᱱ ᱜᱟᱱᱚᱜ-ᱟ ᱮᱸᱫ ᱱᱤᱭᱟᱹ ᱠᱟᱨᱟᱢ ᱾
ᱦᱮᱸ ᱾
ᱮᱸ ᱠᱟᱨᱟᱢ ᱫᱚ ᱱᱟᱸᱜ ᱜᱚᱝᱠᱮ ᱟᱵᱚᱣᱟᱜ ᱢᱮᱱᱫᱚ ᱱᱤᱭᱟᱹ ᱥᱤᱧ ᱚᱛ ᱥᱮ ᱱᱤᱭᱟᱹ ᱟᱵᱚᱣᱟᱜ ᱫᱷᱟᱹᱨᱛᱤ ᱯᱩᱨᱤ ᱚᱠᱟ ᱞᱮᱠᱟᱛᱮ ᱥᱤᱨᱡᱟᱹᱣ ᱚᱠᱟ ᱞᱮᱠᱟᱛᱮ ᱥᱤᱨᱡᱚᱱ ᱟᱠᱟᱱ ᱛᱟᱵᱚᱱ-ᱟ ᱚᱱᱟ ᱨᱮ ᱱᱟᱦᱟᱸᱜ ᱢᱮᱱᱫᱚ ᱚᱱᱟ ᱟᱵᱚᱣᱟᱜ ᱠᱟᱨᱟᱢ ᱥᱩᱢᱟᱹᱭ ᱡᱟᱦᱟᱱᱟᱜ ᱵᱤᱱᱛᱤ ᱵᱟᱠᱷᱮᱲ ᱦᱩᱭᱩᱜ-ᱟ, ᱚᱱᱟ ᱚᱠᱛᱚ ᱨᱮᱠᱚ ᱞᱟᱹᱭ ᱠᱟᱫ ᱛᱟᱵᱚᱱ-ᱟ ᱾
ᱦᱳᱭ ᱟᱫᱚ ᱱᱟᱦᱟᱸᱜ ᱜᱚᱝᱠᱮ ᱚᱱᱟ ᱞᱮᱠᱟ ᱛᱮ ᱱᱟᱦᱟᱸᱜ ᱞᱤᱧ ᱞᱟᱹᱭᱟ ᱮᱸ
ᱢᱮᱱ ᱜᱟᱱᱚᱜ-ᱟ ᱾